ᱦᱮᱞᱳ
ᱡᱚᱸᱦᱟᱨ ᱜᱮ ᱫᱟ
ᱦᱮᱸ ᱡᱚᱸᱦᱟᱨ ᱜᱮ ᱜᱚᱝᱠᱮ
ᱪᱮᱫ ᱞᱮᱠᱟ ᱵᱮᱥ ᱵᱟᱲᱟ ᱜᱮ
ᱦᱮᱸ ᱱᱟᱯᱟᱭ ᱵᱟᱲᱟ ᱜᱮ
ᱟᱨ ᱚᱲᱟᱜ ᱠᱚᱨᱮ ᱜᱚᱜᱚ ᱛᱟᱠᱚ ᱵᱟᱵᱟ ᱛᱟᱠᱚ
ᱦᱮᱸ ᱡᱚᱛᱚ ᱜᱮ ᱱᱟᱯ, ᱦᱳᱭ ᱡᱚᱛᱚ ᱜᱮ ᱱᱟᱯᱟᱭ ᱵᱟᱲᱟ ᱜᱮ
ᱪᱮᱫ ᱠᱚ ᱪᱮᱠᱟ ᱵᱟᱲᱟᱭ ᱦᱩᱭᱩᱜ ᱠᱟᱱᱟ
ᱪᱮᱫ ᱵᱟᱝ ᱱᱚᱜᱼᱚᱭ ᱵᱟᱹᱭᱦᱟᱹᱲ ᱥᱮᱫ ᱦᱮ ᱦᱮᱡ ᱦᱩᱭ ᱠᱟᱱᱟ
ᱚ ᱫᱟᱹᱛᱟᱹᱱᱤ ᱵᱟᱲᱟ ᱦᱩᱭᱱᱟ
ᱦᱩᱸ ᱫᱟᱹᱛᱟᱹᱱᱤ ᱫᱚ ᱚᱱᱮ ᱵᱟ. ᱭᱦᱟᱹᱲ ᱥᱮᱜ ᱜᱮ ᱦᱮᱜ ᱦᱩᱭ ᱠᱟᱱᱟ
ᱮ ᱛᱚ ᱪᱟᱸᱫᱚ ᱠᱚᱫᱚᱭ ᱨᱟᱠᱟᱵ ᱠᱟᱱᱟ ᱥᱮ ᱵᱟᱝ ᱟᱯᱮ ᱥᱮᱫ ᱫᱚ ᱟᱞᱮ ᱥᱮᱫ ᱫᱚ ᱵᱟᱭ ᱨᱟᱠᱟᱵ ᱠᱟᱱᱟ ᱦᱟᱞᱠᱟᱭ ᱨᱤᱢᱤᱞ ᱧᱚᱜ ᱠᱟᱫᱟ ᱛᱷᱚᱲᱟ ᱜᱟᱱ
ᱚ ᱛᱟᱞᱦᱮ ᱚᱱᱛᱮ ᱫᱚ ᱛᱟᱞᱦᱮ ᱟᱯᱷᱚᱨ ᱠᱚᱫᱚ ᱦᱩᱭ ᱵᱟᱲᱟᱣ ᱠᱟᱱᱟ ᱥᱮ ᱵᱟᱝ ᱛᱟᱞᱦᱮ
ᱟᱯᱷᱚᱨ ᱠᱚ ᱦᱩᱭ ᱵᱟᱲᱟᱣ ᱠᱟᱱ ᱜᱮᱭᱟ ᱟᱞᱮ ᱥᱮᱫ ᱫᱚ ᱟᱨ ᱟᱯᱷᱚᱨ ᱠᱚ ᱦᱩᱭ ᱵᱟᱲᱟ ᱠᱟᱛᱮ ᱡᱟᱦᱟᱸ ᱠᱷᱮᱛ ᱠᱚ ᱢᱮᱱᱟᱜᱼᱟ ᱨᱚᱦᱚᱭ ᱠᱚ ᱦᱩᱭᱩᱜ ᱛᱟᱦᱮᱱᱟ ᱚᱱᱟ ᱠᱚ ᱠᱷᱮᱛ ᱠᱚᱨᱮ ᱠᱚ ᱢᱟᱱᱮ ᱥᱤ ᱵᱟᱲᱟᱣᱟᱜ ᱠᱟᱱᱟ ᱠᱚ ᱡᱟᱦᱟᱸ ᱫᱚᱠᱚ ᱢᱮᱛᱟᱜ ᱠᱟᱱᱟ ᱮᱦᱚᱵ ᱥᱮᱫ ᱯᱟᱲᱟᱜ ᱵᱟᱲᱟ ᱦᱩᱭᱩᱜ ᱠᱟᱱᱟ ᱠᱷᱮᱛ ᱯᱟᱲᱟ-ᱟᱜ ᱠᱟᱱᱟ ᱠᱚ
ᱦᱳᱭ
ᱟᱯᱮ ᱚᱱᱛᱮ ᱟᱯᱷᱚᱨ ᱵᱟᱲᱟ ᱦᱩᱭ ᱠᱟᱱ ᱜᱮᱭᱟ
ᱦᱮᱸ ᱱᱚᱛᱮ ᱟᱯᱷᱚᱨ ᱦᱩᱭ ᱫᱚ ᱦᱩᱭ ᱠᱟᱱ ᱜᱮᱭᱟ ᱟᱫᱚ ᱚᱱᱟᱜᱮ ᱧᱮᱞ ᱦᱮᱜ ᱦᱩᱭ ᱠᱟᱱ ᱛᱟᱦᱮᱸᱱᱟ ᱰᱟᱝᱨᱟ ᱠᱩᱡ ᱫᱚ ᱦᱮᱜ ᱢᱟᱱᱮ
ᱦᱮᱸ ᱢᱟᱱᱮ ᱰᱟᱝᱨᱟ ᱠᱩ ᱢᱮᱨᱚᱢ ᱠᱚ ᱡᱟᱦᱟᱱ ᱠᱚ ᱚᱱᱟ ᱟᱯᱷᱚᱨ ᱠᱷᱮᱛᱨᱮ ᱡᱮᱢᱚᱱ ᱵᱟᱝᱠᱚ ᱵᱚᱞᱚ ᱵᱟᱝᱠᱷᱟᱡ ᱵᱚᱞᱚ ᱞᱮᱱ ᱠᱷᱟᱡ ᱠᱚ ᱞᱮᱵᱮᱫ ᱵᱟᱹᱲᱤᱪᱟ ᱟᱨ ᱡᱟᱱᱟᱢ ᱟᱠᱟᱱ ᱠᱷᱟᱡ ᱫᱚ ᱡᱚᱢ ᱛᱟᱦᱮᱱᱟᱠᱚ ᱥᱮ?
ᱦᱮᱸ ᱡᱚᱢ ᱛᱟᱦᱮᱱᱟ ᱠᱩ᱾
ᱦᱳᱭ ᱛᱚ ᱚᱱᱟ ᱠᱚᱦᱚᱸ ᱧᱮᱞ ᱫᱚᱨᱠᱟᱨ ᱠᱟᱱ ᱜᱮᱭᱟ ᱥᱳᱚᱢᱚᱭ ᱥᱳᱢᱚᱭ ᱨᱮ᱾
ᱟ
ᱛᱚ ᱤᱧ ᱫᱟᱫᱟ ᱵᱟᱰᱟᱭ ᱥᱟᱱᱟᱭᱤᱫᱤᱧ ᱠᱟᱱᱟ ᱟᱯᱮ ᱫᱤᱥᱚᱢ ᱫᱚ ᱪᱮᱫ ᱞᱮᱠᱟᱱᱟᱜ ᱫᱤᱥᱚᱢ ᱠᱟᱱᱟ? ᱵᱤᱨ ᱫᱤᱥᱚᱢ ᱥᱮ ᱵᱩᱨᱩ ᱫᱤᱥᱚᱢ?
ᱟᱞᱮ ᱥᱮᱜ ᱫᱚ ᱱᱚᱛᱮ ᱫᱚ ᱵᱟᱱᱟᱨ ᱜᱮ ᱥᱚᱢᱟᱱ ᱜᱮᱭᱟ᱾ ᱵᱩᱨᱩ ᱦᱚᱸ ᱟᱨ ᱵᱤᱨ ᱦᱚᱸ ᱦᱳᱭ, ᱟᱨ ᱚᱱᱛᱮ ᱫᱚ?
ᱵᱟᱱᱟᱨ ᱜᱮ ᱢᱮᱱᱟᱜ-ᱟ ᱵᱤᱨ ᱦᱚᱸ ᱢᱮᱱᱟᱜ ᱜᱮᱭᱟ ᱵᱩᱨᱩ ᱦᱚᱸ ᱢᱮᱱᱟᱜ ᱜᱮᱭᱟ᱾
ᱦᱩᱸ
ᱛᱚ ᱟᱯᱮ ᱥᱮᱫ ᱫᱚ ᱫᱟᱜ ᱠᱚ ᱪᱮᱫ ᱞᱮᱠᱟ ᱛᱷᱚᱲᱟ ᱡᱟᱹᱥᱛᱤ ᱧᱚᱜ ᱥᱮ ᱠᱚᱢ ᱧᱚᱜ ᱜᱮ?
ᱟᱨ ᱜᱚᱝᱠᱮ ᱱᱚᱛᱮ ᱫᱟᱜ ᱫᱚ ᱨᱤᱢᱤᱞ ᱫᱚᱭ ᱨᱤᱢᱤᱞᱮᱫ ᱠᱟᱱ ᱜᱮᱭᱟ ᱡᱟᱦᱟ ᱛᱤᱱᱟᱹᱜ ᱚᱱᱠᱟ ᱨᱤᱢᱤᱞ ᱚᱝᱠᱟ ᱩᱱᱟᱹᱜ ᱡᱟᱹᱲᱤ ᱫᱚ ᱫᱟᱜ ᱫᱚ ᱵᱟᱹᱱᱩᱜ ᱠᱟᱫᱟ,
ᱫᱟᱫᱟ ᱟᱞᱮ ᱥᱮᱜ ᱢᱟ ᱟᱹᱰᱤ ᱟᱸᱴᱮ ᱫᱟᱜ ᱮᱜ ᱠᱟᱱ ᱪᱚ᱾ ᱟᱨ ᱪᱮᱜ ᱞᱮᱠᱟᱭ ᱨᱤᱢᱤᱞ ᱫᱟ ᱚᱱᱠᱟ ᱜᱮᱭ ᱫᱟᱜ ᱮᱫᱟ᱾
ᱟᱨ ᱱᱚᱛᱮ ᱫᱚ ᱨᱤᱢᱤᱞ ᱫᱚ ᱡᱟᱭ ᱨᱤᱢᱤᱞ ᱫᱟᱭ ᱡᱟᱹᱱᱤᱡ ᱫᱟᱜ ᱵᱟᱭ ᱟᱹᱥᱩᱲᱟ ᱚᱱᱮ ᱱᱚᱝᱠᱟ ᱛᱟ ᱯᱚᱨᱮ ᱫᱟᱜ ᱟ,
ᱢᱟᱫᱷᱮᱨ ᱦᱤᱞᱳᱜ ᱮ ᱫᱟᱜ ᱞᱮᱫᱟ ᱵᱟᱨ ᱯᱮ ᱫᱤᱱ ᱞᱟᱦᱟ ᱟᱞᱮ ᱥᱮᱫ ᱫᱚ ᱟᱹᱰᱤ ᱟᱸᱴ ᱫᱟᱜ᱾ ᱫᱤᱱᱟᱹᱜ ᱮ ᱫᱟᱜ ᱠᱮᱫᱟ ᱠᱷᱮᱛ ᱠᱩ ᱯᱮᱨᱮᱡ ᱵᱟᱲᱟᱣ ᱠᱟᱱᱟ ᱜᱟᱹᱰᱭᱟᱹ ᱠᱚᱦᱚᱸ ᱛᱷᱚᱲᱟ ᱜᱟᱱ ᱯᱮᱨᱮᱡ ᱟᱠᱟᱱ ᱜᱮᱭᱟ ᱟᱹᱰᱤ ᱟᱸᱴᱮ ᱦᱩᱰᱩᱨ ᱠᱮᱫᱟᱭ ᱵᱤᱡᱽᱞᱤ ᱠᱮᱫᱟᱭ᱾ ᱟ ᱟᱯᱮ ᱥᱮᱜ ᱫᱚ ᱵᱟᱯᱞᱟ ᱠᱚ ᱫᱚ ᱦᱩᱭ ᱵᱟᱲᱟᱜ ᱠᱟᱱᱟ ᱥᱮᱵᱟ ᱫᱟ? ᱱᱤᱭᱟᱹ ᱢᱟ ᱟᱸᱥᱟᱲ ᱵᱚᱸᱜᱟ ᱪᱟᱞᱟᱜ ᱠᱟᱱ ᱵᱟᱝ?
ᱦᱮᱸ ᱟᱸᱥᱟᱲ ᱵᱚᱸᱜᱟ ᱪᱟᱞᱟᱜ ᱠᱟᱱᱟ ᱟᱸᱥᱟᱲ ᱵᱚᱸᱜᱟ ᱫᱚ
ᱥᱟᱲ ᱵᱚᱸᱜᱟ ᱨᱮᱫᱚ ᱯᱮᱥᱮᱫ ᱫᱚ ᱵᱟᱯᱞᱟ ᱦᱩᱭᱩᱜ ᱛᱟᱦᱮᱱᱟ ᱥᱮ ᱵᱟᱝ?
ᱚ ᱱᱚᱛᱮ ᱵᱟᱯᱞᱟ ᱫᱚ ᱠᱷᱩᱵ ᱠᱚᱢ ᱦᱩᱭᱩᱜ ᱠᱟᱱᱟ᱾ ᱠᱚᱢ ᱜᱮ ᱦᱩᱭ ᱠᱟᱱᱟ ᱟ ᱱᱚᱛᱮ ᱫᱚ ᱚᱱᱮ ᱵᱟᱹᱭᱥᱟᱹᱠ ᱵᱚᱸᱜᱟ ᱟᱨ ᱚᱱᱮ ᱯᱷᱟᱹᱜᱩᱱ ᱵᱚᱸᱜᱟ ᱜᱮ ᱛᱷᱚᱲᱟ ᱡᱩᱴᱤᱡ ᱧᱚᱜ ᱦᱩᱭᱩᱜ ᱛᱟᱦᱮᱱᱟ ᱵᱟᱯᱞᱟ,
ᱦᱳᱭ ᱦᱳᱭ
ᱮ ᱢᱮᱱ ᱫᱟᱹᱧ ᱜᱚᱝᱠᱮ ᱛᱟᱦᱞᱮ ᱱᱚᱜ-ᱚᱭ ᱛᱚ ᱟᱨ ᱠᱤᱪᱷᱩ ᱫᱤᱱ ᱜᱮ ᱯᱚᱨ ᱜᱮ ᱛᱚ ᱛᱤᱨᱤ ᱥᱮ ᱡᱩᱱ ᱦᱤᱡᱩᱜ ᱠᱟᱱᱟ ᱦᱟᱸᱜ, ᱚᱠᱟ ᱞᱮᱠᱟ ᱥᱟᱵ ᱥᱟᱯᱲᱟᱣ ᱠᱚ ᱦᱩᱭ ᱱᱟ ᱦᱩᱹᱞ ᱢᱟᱦᱟ ᱟᱫᱚ ᱚᱠᱟ ᱞᱮᱠᱟ ᱥᱟᱜ ᱥᱟ ᱯᱟᱲᱟᱜ ᱵᱟᱲᱟ ᱦᱩᱭ ᱠᱟᱱᱟ ᱛᱟᱦᱞᱮ
ᱦᱮᱸ ᱥᱟᱵ ᱥᱟᱯᱲᱟᱣ ᱟᱹᱰᱤ ᱱᱟᱯᱟᱭ ᱛᱮᱜᱮ ᱦᱩᱭ ᱵᱟᱲᱟᱣ ᱠᱟᱱᱟ᱾
ᱟᱫᱚ ᱟᱞᱮ ᱥᱩᱨ ᱧᱚᱜ ᱨᱮᱫᱚ ᱵᱟᱹᱱᱩ-ᱟ ᱫᱟ ᱛᱷᱚᱲᱟ ᱡᱷᱟᱹᱞ ᱧᱚᱜ ᱨᱮᱜᱮ ᱡᱟᱦᱟ ᱢᱟᱱᱟᱣ ᱛᱟᱦᱮᱞ ᱞᱮ ᱦᱩᱹᱞ ᱢᱟᱦᱟ ᱛᱚ ᱛᱷᱚᱲᱟ ᱡᱷᱟᱹᱞ ᱜᱮ ᱪᱟᱞᱟᱜ ᱦᱩᱭᱩᱜ ᱛᱟᱦᱮ ᱱᱟ᱾ ᱛᱚ ᱚᱸᱰᱮᱱ ᱠᱚ ᱫᱟᱫᱟ ᱛᱟᱠᱚ ᱠᱟᱱᱟ ᱠᱚ ᱩᱱᱠᱩ ᱠᱚᱜᱮ ᱱᱚᱶᱟ ᱫᱚᱠᱚ ᱥᱟᱵ ᱥᱟᱯᱲᱟᱣ ᱵᱟᱲᱟ ᱠᱟᱫᱟ᱾
ᱟᱨ ᱜᱚᱝᱠᱮ ᱛᱟᱦᱞᱮ ᱚᱠᱟ ᱞᱮᱠᱟ ᱦᱩᱭᱩᱜ ᱦᱮᱸ ᱟᱸᱡᱚᱢᱚᱜ ᱠᱟᱱ ᱜᱮᱭᱟ᱾ ᱟᱨ ᱛᱟᱦᱞᱮ ᱠᱟᱹᱴᱤᱡ ᱞᱟᱹᱭ ᱥᱚᱫᱚᱨ ᱞᱮᱠᱷᱟᱡ ᱴᱷᱤᱠ ᱦᱩᱭᱩᱜ-ᱟ ᱚᱠᱟ ᱞᱮᱠᱟ ᱚᱸᱰᱮ ᱫᱚ ᱦᱩᱭ ᱵᱟᱲᱟ ᱛᱟᱦᱮᱫᱟ ᱦᱩᱹᱞ ᱢᱟᱦᱟ ᱠᱩᱸᱡ?
ᱦᱩᱹᱞ ᱢᱟᱦᱟ ᱱᱤᱝᱠᱟᱹ ᱦᱩᱭᱩᱜ ᱛᱟᱦᱮᱱᱟ ᱮᱸ ᱡᱟᱦᱟ ᱢᱟᱱᱮ ᱤᱧ ᱦᱚᱸ ᱮᱦᱚᱵ ᱠᱷᱚᱡ ᱫᱚ ᱯᱩᱨᱟᱹᱴᱟ ᱫᱚ ᱵᱟᱹᱧ ᱧᱮᱞ ᱠᱟᱫᱟ ᱛᱤᱱᱟᱹᱜ ᱜᱟᱱᱤᱧ ᱧᱮᱞ ᱠᱟᱫᱟ ᱤᱱᱟᱹᱜ ᱜᱤᱧ ᱞᱟᱹᱭ ᱮᱫ ᱛᱟᱦᱮᱱᱟ᱾ ᱡᱟᱦᱟᱭ ᱥᱤᱫᱟᱹ ᱠᱟᱹᱱᱩ ᱠᱟᱱᱟ ᱠᱤᱱ ᱩᱱᱠᱤᱱ ᱮᱸ ᱯᱟᱭᱨᱟ ᱵᱟᱲᱟ ᱠᱟᱛᱮᱫ ᱫᱷᱩᱛᱤ ᱵᱟᱲᱟ ᱠᱟᱛᱮᱫ ᱢᱟᱞᱟ ᱠᱚ ᱦᱚᱨᱚᱜ ᱟᱠᱤᱱ ᱦᱩᱭᱩᱜ-ᱟ᱾ ᱟᱨ ᱚᱱᱟ ᱵᱟᱲᱮ ᱛᱮ ᱡᱟᱦᱟᱱᱟᱜ ᱞᱟᱹᱭ ᱛᱟᱦᱮᱱᱟᱠᱚ ᱫᱟᱫᱟ ᱛᱟᱠᱚ᱾
ᱠᱮ ᱵᱟᱝ ᱡᱟᱸᱦᱟᱭ ᱤᱝᱠᱟᱹ ᱟᱨᱚ ᱦᱟᱡᱩᱜ ᱟᱠᱚ ᱢᱟᱱᱚᱛᱟᱱ ᱦᱚᱲ ᱩᱝᱠᱩ ᱠᱚᱠᱚ ᱞᱟᱹᱭ ᱪᱮᱫ ᱟᱠᱚ ᱞᱮ ᱛᱟᱦᱮᱱᱟ ᱟᱞᱮ ᱠᱟᱹᱴᱤᱡ᱾ ᱡᱮ ᱪᱮᱫ ᱞᱮᱠ ᱠᱟ ᱞᱟᱹᱲᱦᱟᱹᱭ ᱞᱮᱱᱟ ᱠᱤᱱ ᱚᱱᱟ ᱵᱟᱨᱮ ᱛᱮ ᱡᱟᱦᱟ ᱵᱟᱨ ᱠᱟᱛᱷᱟ ᱠᱚᱠᱚ ᱨᱚᱲ ᱟᱸᱡᱚᱢ ᱟᱞᱮᱭᱟ᱾
ᱫᱟᱫᱟ
ᱦᱮᱸ ᱞᱟᱹᱭ ᱢᱮ ᱟᱸᱡᱚᱢ ᱜᱮ᱾
ᱛᱚ ᱚᱱᱟ ᱠᱚᱠᱚ ᱨᱚᱲ ᱟᱸᱡᱚᱢ ᱟᱞᱮ ᱛᱟᱦᱮᱱᱟ ᱟᱨ ᱡᱟ ᱵᱟᱝ ᱦᱩᱭᱩᱜ ᱛᱷᱚᱲᱟ ᱵᱚᱦᱩᱛ ᱜᱟᱛᱮ ᱠᱚᱠᱚ ᱫᱚᱦᱚ ᱠᱟᱜ ᱛᱟᱦᱮᱱᱟ᱾ ᱠᱷᱮᱞ ᱠᱩᱫ ᱠᱚ᱾ ᱛᱚ ᱚᱱᱟ ᱨᱮ ᱠᱟᱹᱴᱤᱡ ᱠᱟᱹᱴᱤᱡ ᱵᱤᱴᱤ ᱛᱟᱠᱚ ᱵᱟᱹᱵᱩ ᱛᱟᱠᱚ ᱚᱱᱟ ᱨᱮ ᱦᱤᱸᱥᱟᱹ ᱠᱚ ᱦᱟᱛᱟᱣ ᱫᱟᱲᱮᱜ-ᱟ ᱵᱷᱟᱹᱠ ᱟᱨ ᱮᱱᱮᱡ ᱛᱟᱦᱮᱱᱟᱠᱚ ᱥᱤᱨᱤᱧ ᱛᱟᱦᱮᱱᱟᱠᱚ᱾
ᱟᱨ ᱟᱯᱮ ᱥᱮᱫ ᱫᱚ ᱪᱮᱫ ᱞᱮᱠᱟ ᱦᱩᱭᱩᱜ ᱛᱟᱦᱮᱱᱟ?
ᱟᱞᱮ ᱥᱮᱫ ᱦᱚᱸ ᱱᱚᱝᱠᱟ ᱜᱮ ᱟᱫᱚ ᱯᱳᱭᱞᱳ ᱫᱚ ᱦᱩᱭᱩᱜ ᱛᱟᱦᱮᱱᱟ ᱡᱮ ᱥᱤᱫᱩ ᱠᱟᱱᱩ ᱩᱝᱠᱤᱱᱟᱜ ᱡᱟᱦᱟᱸ ᱯᱷᱳᱴᱳ ᱛᱟᱦᱮᱱ ᱛᱟᱦᱮᱱᱟ
ᱦᱳᱭ ᱦᱳᱭ
ᱚᱱᱮ ᱚᱸᱰᱮ ᱢᱟᱞᱞᱚᱫᱟᱱ ᱦᱩᱭ ᱠᱟᱛᱮᱜ ᱛᱷᱚᱲᱟ ᱠᱤᱪᱷᱩ ᱜᱚᱝᱠᱮ ᱛᱟᱠᱩᱭ ᱢᱮᱱᱟᱜ ᱠᱚᱣᱟ ᱩᱝᱠᱩ ᱱᱟᱥᱮᱱᱟᱜ ᱛᱚᱵᱚ ᱜᱟᱞᱢᱟᱨᱟᱣ ᱫᱚᱦᱚ ᱠᱟᱛᱮᱜ
ᱦᱳᱭ
ᱟᱫᱚ ᱢᱤᱪᱷᱤᱞ ᱩᱰᱩᱝᱚᱜ ᱦᱩᱭᱩᱜ ᱛᱟᱦᱮᱱ-ᱟ᱾
ᱦᱩᱸ ᱚᱱᱟ ᱢᱤᱪᱷᱤᱞ ᱩᱰᱩᱝ ᱫᱚ ᱪᱮᱫ ᱞᱮᱠᱟ ᱵᱟᱹᱧ ᱵᱩᱡᱷᱟᱹᱣ ᱞᱮᱫᱟ?
ᱦᱳᱭ ᱦᱳᱭ ᱚᱱᱟ ᱢᱤᱪᱷᱤᱞ ᱩᱰᱩᱝ ᱫᱚ ᱛᱷᱚᱲᱟ ᱢᱟᱱᱮ ᱩᱝᱠᱤᱱᱟᱜ ᱡᱟᱦᱟᱸ ᱢᱟᱱᱮ ᱥᱟᱵ ᱥᱟᱯᱟᱵ ᱛᱟᱦᱮᱸ ᱞᱮᱱ ᱛᱟᱹᱠᱤᱱᱟ ᱥᱮ
ᱦᱮᱸ ᱦᱮᱸ
ᱢᱟᱱᱮ ᱟᱸᱜ ᱥᱟᱨ ᱠᱟᱹᱯᱤ ᱚᱱᱟ ᱠᱚ ᱟᱵᱚᱣᱟᱜ ᱡᱟᱦᱟᱸ ᱛᱤᱱᱟᱹᱜ ᱦᱚᱲᱟᱜ ᱢᱮᱱᱟᱜ ᱛᱟᱵᱚᱱᱟ ᱟᱹᱫᱤᱵᱟᱹᱥᱤᱭᱟᱜ
ᱦᱳᱭ
ᱚᱱᱟ ᱠᱩᱡ ᱚᱱᱟ ᱠᱩᱭ ᱱᱤᱭᱟᱹ ᱮᱠᱫᱚᱢ ᱨᱟᱥᱛᱟ ᱨᱮ ᱢᱤᱪᱷᱤᱞ ᱩᱰᱩᱝ ᱦᱩᱭᱩᱜ-ᱟ᱾
ᱦᱮᱸ
ᱮᱸ ᱚᱱᱟᱜᱮ ᱟᱵᱩᱣᱟᱜ ᱫᱚ ᱢᱤᱫᱴᱮᱱ ᱤᱭᱟᱹ ᱠᱟᱱ ᱛᱟᱵᱚᱱᱟ ᱡᱮ ᱩᱝᱠᱤᱱ ᱛᱟᱭᱱᱚᱢ ᱨᱮ ᱟᱵᱚ ᱦᱚᱸ ᱢᱮᱱᱟᱜ ᱵᱚᱱᱟ᱾ ᱟᱨ ᱚᱱᱟᱜᱮ ᱩᱯᱨᱩᱢ ᱠᱟᱱ ᱛᱟᱵᱚᱱᱟ ᱟᱵᱚᱣᱟᱜ ᱟᱹᱫᱤᱵᱟᱹᱥᱤ ᱫᱚ ᱚᱱᱟ ᱤᱭᱟᱹ ᱱᱤᱭᱟᱹ ᱨᱮᱜᱮ ᱡᱩᱣᱟᱹᱨ ᱢᱮᱱᱟᱜ ᱵᱚᱱᱟ᱾
ᱦᱳᱭ ᱦᱳᱭ
ᱚᱱᱟ ᱤᱭᱟᱹ ᱛᱮ ᱟᱫᱚ ᱠᱤᱪᱷᱩ ᱢᱤᱪᱷᱤᱞ ᱦᱩᱭ ᱠᱟᱛᱮᱜ ᱨᱟᱥᱛᱟ ᱚᱵᱫᱤ ᱪᱟᱞᱟᱣ ᱠᱟᱛᱮ ᱨᱩᱣᱟᱹᱲ ᱦᱮᱡ ᱠᱟᱛᱮ ᱟᱫᱚ ᱛᱷᱚᱲᱟ ᱫᱩᱲᱩᱵ ᱡᱤᱨᱟᱹᱣ ᱵᱟᱲᱟ ᱠᱟᱛᱮᱜ ᱟᱨᱚ ᱜᱚᱝᱠᱮ ᱛᱟᱠᱚ ᱡᱟᱦᱟᱱᱟᱜ ᱟᱨᱚ ᱞᱟᱹᱭ ᱛᱮᱱᱟᱠᱟᱠᱚ᱾
ᱦᱳᱭ
ᱚᱱᱟ ᱠᱚᱜᱮ ᱟᱫᱚ ᱛᱟᱯᱚᱨ ᱠᱟᱹᱴᱤᱡ ᱠᱟᱹᱴᱤᱡ ᱡᱟᱦᱟᱸᱭ, ᱵᱤᱴᱤ ᱛᱟᱠᱚ ᱢᱟᱹᱭ ᱛᱟᱠᱚ ᱛᱟᱦᱮᱱ ᱠᱟᱱᱟ ᱠᱩ ᱵᱟᱹᱵᱩ ᱛᱟᱠᱚ ᱩᱱᱠᱩ ᱞᱟᱹᱜᱤᱫ ᱡᱟᱦᱟᱸᱱᱟᱜ ᱠᱷᱮᱞᱳᱰ ᱛᱟᱦᱮᱱ ᱠᱷᱟᱱ, ᱠᱷᱮᱞᱳᱰ ᱠᱚ ᱦᱩᱭ ᱵᱟᱲᱟᱜᱼᱟ᱾ ᱟᱨ ᱵᱟᱝᱠᱷᱟᱱ ᱫᱚ ᱩᱪᱪᱚ ᱢᱟᱫᱽᱫᱷᱚᱢᱤᱠ ᱢᱟᱫᱽᱫᱷᱚᱢᱤᱠ ᱨᱮᱱᱟᱜ ᱚᱱᱟ ᱠᱚ ᱥᱟᱨᱴᱤᱯᱷᱤᱠᱮᱴ ᱡᱟᱦᱟᱸᱭ ᱯᱟᱥ ᱠᱟᱫᱟ ᱠᱩ, ᱩᱱᱠᱩ ᱨᱮᱱᱟᱜ ᱡᱟᱦᱟᱱᱟᱜ ᱥᱚᱢᱵᱚᱨᱫᱷᱚᱱ ᱮᱢ ᱞᱟᱹᱜᱤᱫ ᱛᱟᱦᱮᱱ ᱛᱟᱦᱮᱱᱟ ᱯᱨᱟᱭᱤᱡᱽ ᱠᱩᱡ ᱚᱱᱠᱟ ᱜᱮ ᱢᱟᱱᱟᱣ ᱵᱟᱛᱟᱣ ᱦᱩᱭᱩᱜ ᱛᱟᱦᱮᱱᱟ ᱱᱚᱛᱮ ᱫᱚ᱾
ᱫᱟᱫᱟ ᱤᱧ ᱱᱤᱭᱟᱹ ᱵᱟᱰᱟᱭ ᱥᱟᱱᱟᱭᱤᱫᱤᱧ ᱠᱟᱱᱟ, ᱥᱤᱫᱩ ᱠᱟᱹᱱᱩ ᱛᱟᱹᱠᱤᱱᱟᱜ ᱫᱚ ᱯᱩᱨᱟᱹ ᱧᱩᱛᱩᱢ ᱪᱮᱫ ᱠᱟᱱᱟ?
ᱢᱤᱫᱴᱮᱱ ᱫᱚ ᱥᱤᱫᱩ ᱟᱹᱞᱤᱧ ᱫᱚ ᱩᱱᱟᱹᱜ ᱫᱚ ᱚᱦᱚᱞᱤᱧ ᱵᱟᱲᱟᱭ ᱠᱟᱫᱟ ᱥᱤᱫᱩ ᱠᱷᱟᱞᱤ ᱞᱤᱧ ᱵᱟᱲᱟᱭᱟ ᱥᱤᱫᱩ ᱢᱩᱨᱢᱩ ᱠᱟᱱᱟᱭ, ᱟᱨ ᱢᱤᱫᱴᱮᱱ ᱫᱚ ᱠᱟᱹᱱᱩ ᱢᱩᱨᱢᱩ᱾
ᱡᱟᱦᱟᱭ ᱢᱤᱫᱴᱮᱡ ᱫᱚ ᱥᱤᱫᱟᱹ ᱢᱩᱨᱢᱩ ᱟᱨ ᱢᱤᱫᱴᱮᱡ ᱫᱚ ᱠᱟᱹᱱᱩ ᱢᱩᱨᱢᱩ᱾ ᱟᱨ ᱫᱟᱫᱟ ᱛᱤᱱᱟᱹᱜ ᱵᱚᱭᱦᱟ ᱛᱟᱦᱮᱸ ᱠᱟᱱᱟ ᱠᱩ?
ᱩᱱᱠᱩ ᱛᱟᱦᱮ ᱞᱮᱱᱟ ᱠᱩ
ᱦᱮᱸ ᱛᱤᱱᱟᱹᱜ ᱵᱚᱭᱦᱟ?
ᱢᱚᱸᱬᱮ ᱵᱚᱭᱦᱟ᱾
ᱢᱚᱬᱮ ᱵᱚᱭᱦᱟ
ᱦᱮᱸ
ᱫᱟᱫᱟ ᱤᱧ ᱢᱟᱧ ᱵᱟᱰᱟᱭ ᱛᱟᱦᱮᱱ ᱯᱩᱱ ᱵᱚᱭᱦᱟ ᱛᱟᱦᱮ ᱠᱟᱱᱟ ᱠᱚ᱾
ᱦᱮᱸ ᱟᱪᱪᱷᱟ ᱞᱟᱹᱭ ᱵᱮᱱ ᱥᱮ ᱯᱩᱱ ᱵᱚᱭᱦᱟ ᱚᱠᱚᱭ ᱚᱠᱚᱭ?
ᱥᱤᱫᱟᱹ ᱠᱟᱹᱱᱦᱩ ᱡᱟᱦᱟᱸᱭ ᱠᱟᱱᱟ ᱠᱤᱱ ᱩᱱ ᱩᱱᱠᱤᱱᱟᱜ ᱠᱟᱱ ᱜᱮᱭᱟ ᱯᱟᱥᱮᱫ ᱪᱟᱸᱫᱽ ᱟᱨ ᱵᱷᱮᱨᱚᱵᱷ ᱫᱚ ᱧᱩᱛᱩᱢ᱾
ᱩᱱᱠᱤᱱᱟᱜ ᱜᱮ?
ᱦᱳᱭ, ᱤᱧ ᱫᱚ ᱤᱱᱠᱟᱹᱧ ᱵᱟᱰᱟᱭᱟ, ᱟᱨ ᱩᱱᱠᱤᱱ ᱨᱮᱱ ᱵᱚᱭᱦᱟᱣᱟᱜ ᱡᱟᱦᱟᱸ ᱧᱩ ᱛᱩᱝ ᱠᱟᱱᱟ ᱯᱷᱩᱞᱳ ᱟᱨ ᱡᱷᱟᱱᱩ ᱠᱟᱱ ᱛᱟᱹᱠᱤᱱᱟ᱾
ᱚ ᱛᱟᱦᱚᱞᱮ ᱟᱹᱞᱤᱧ ᱫᱚ ᱛᱟᱦᱚᱞᱮ ᱛᱷᱚᱲᱟ ᱢᱟᱱᱮ ᱜᱟᱹᱞᱟᱹᱛ ᱜᱮᱞᱤᱧ ᱤᱭᱟᱹᱣ ᱟᱠᱟᱫ ᱛᱟᱦᱮᱱᱟ, ᱵᱷᱩᱞ ᱜᱤ ᱟᱹᱞᱤᱧ ᱫᱚ ᱥᱤᱫᱩ, ᱠᱟᱹᱱᱦᱩ, ᱪᱟᱸᱫᱽ, ᱵᱷᱳᱨᱚᱵᱽ ᱟᱨ ᱯᱷᱩᱞᱳ, ᱡᱷᱟᱱᱚ ᱟᱹᱞᱤᱧ ᱫᱚ ᱚᱱᱟ ᱞᱤᱧ ᱦᱤᱥᱟᱹᱵ ᱠᱟᱜ ᱛᱟᱦᱮᱱᱟ᱾
ᱮ ᱪᱷᱚᱴᱤ᱾
ᱪᱷᱚᱴᱤ
ᱦᱮᱸ ᱫᱟᱫᱟ ᱩᱱᱠᱤᱱᱟᱜ ᱡᱚᱱᱚᱢ ᱫᱚ ᱚᱠᱟᱨᱮ ᱦᱩᱭ ᱞᱮᱱᱟ?
ᱩᱱᱠᱤᱱᱟᱜ ᱡᱚᱱᱚᱢ ᱫᱚ ᱦᱩᱭ ᱠᱟᱱ ᱛᱟᱦᱮᱱᱟ ᱵᱷᱚᱜᱽᱱᱟᱰᱤᱦᱤ ᱟᱹᱛᱩ ᱨᱮ ᱡᱷᱟᱲᱠᱷᱚᱱᱰ᱾ ᱦᱮᱸ ᱡᱷᱟᱲᱠᱷᱚᱸᱰ ᱚᱸᱰᱮ ᱪᱟᱞᱟᱣ ᱫᱚ ᱦᱩᱭᱩᱜ ᱜᱮ ᱛᱤᱨᱤᱥᱮ ᱡᱩᱱ, ᱩᱱᱠᱤᱱᱟᱜ ᱡᱟᱦᱟᱸ ᱛᱟᱦᱮᱱᱟ ᱚᱸᱰᱮ ᱪᱟᱞᱟᱜ ᱜᱮᱭᱟ ᱠᱚ ᱟᱭᱢᱟ ᱦᱚᱲ, ᱟᱹᱞᱤᱧ ᱫᱚ ᱵᱟᱹᱞᱤᱧ ᱪᱟᱞᱟᱣ ᱵᱟᱲᱟ ᱟᱠᱟᱱᱟ, ᱟᱫᱚ ᱢᱚᱪᱟ ᱛᱮᱜᱮᱞᱤᱧ ᱟᱸᱡᱚᱢ ᱟᱠᱟᱫᱟ᱾
ᱦᱮᱸ
ᱚᱸᱰᱮ ᱫᱚ ᱡᱟᱦᱟᱸᱨᱮ ᱩᱱᱠᱩᱣᱟᱜ ᱚᱲᱟᱜ ᱢᱮᱱᱟᱜ ᱛᱟᱠᱩᱣᱟ, ᱵᱷᱚᱜᱽᱱᱟᱰᱤ ᱨᱮ ᱚᱸᱰᱮ ᱟᱠ ᱩᱱᱠᱩᱣᱟᱜ ᱢᱟᱱᱮ, ᱩᱱᱠᱩᱣᱟᱜ ᱧᱩᱛᱩᱢ ᱛᱮᱜᱮ ᱯᱩᱨᱟᱹ ᱤᱭᱟᱹ ᱫᱚ ᱢᱮᱱᱟᱜ ᱟᱠᱟᱫᱟ ᱚᱱᱟ ᱠᱚᱨᱮ ᱫᱚ᱾
ᱦᱩᱸ
ᱦᱮᱸ ᱟᱫᱚ ᱡᱮᱢᱚᱱ, ᱥᱤᱫᱩ ᱠᱟᱹᱱᱦᱩ ᱩᱱᱠᱤᱱᱟᱜ ᱫᱚ ᱚᱲᱟᱜ ᱨᱮᱜᱮ ᱥᱴᱟᱪᱩ ᱢᱮᱱᱟᱜ ᱟᱠᱟᱫᱟ, ᱟᱨ ᱟᱨ ᱯᱷᱩᱞᱳ, ᱡᱷᱟᱱᱳ ᱩᱱᱠᱤᱱᱟᱜ ᱫᱚ ᱛᱟᱞᱟ ᱵᱷᱤᱛᱤᱨ ᱵᱟᱭᱨᱮ ᱧᱚᱜ ᱜᱮ ᱥᱴᱟᱪᱩ ᱢᱮᱱᱟᱜ ᱟᱠᱟᱫᱟ, ᱢᱳᱲ ᱥᱮᱱᱟᱜ
ᱦᱳᱭ ᱟᱨ ᱫᱟᱫᱟ ᱤᱧ ᱱᱤᱭᱟᱹ ᱵᱟᱰᱟᱭ ᱥᱟᱱᱟᱭᱤᱫᱤᱧ ᱠᱟᱱᱟ᱾ ᱡᱟᱦᱟᱸ ᱞᱟᱹᱲᱦᱟᱹᱭ ᱦᱩᱭ ᱞᱮᱱᱟ ᱚᱱᱟ ᱫᱚ ᱛᱤᱱᱟᱹᱜ ᱜᱟᱱ ᱨᱮ ᱦ ᱞᱮᱱᱟ?
ᱚᱱᱟ ᱫᱚ ᱱᱚᱜᱼᱚᱭ ᱟᱵᱚ ᱛᱤᱨᱤᱥᱮ ᱡᱩᱱ ᱟᱴᱷᱨᱚᱥᱚ ᱯᱚᱪᱯᱚᱱ ᱥᱟᱞᱨᱮ ᱦᱩᱭ ᱠᱟᱱᱟᱱ ᱛᱟᱦᱮᱱᱟ᱾
ᱟᱸᱻ ᱟᱨ ᱩᱱᱠᱤᱱ ᱨᱮᱱ ᱵᱟᱵᱟ ᱛᱟᱹᱠᱤᱱᱟᱜ ᱧᱩᱛᱩᱢ ᱵᱟᱵᱟ ᱟᱨ ᱜᱚᱜᱚ
ᱩᱱᱠᱤᱱᱟ ᱨᱮᱱ ᱵᱟᱵᱟ ᱜᱚᱜᱚ ᱛᱟᱹᱠᱤᱱ ᱫᱚ ᱟᱹᱞᱤᱧ ᱫᱚ ᱩᱱᱟᱹᱜ ᱫᱚ ᱵᱟᱟᱹᱞᱤᱧ ᱵᱟᱲᱟᱭᱟ᱾ ᱡᱩᱫᱤ ᱵᱮᱱ ᱵᱟᱲᱟᱭ ᱠᱷᱟᱡ ᱛᱷᱚᱲᱟ ᱞᱟᱹᱭ ᱥᱚᱫᱚᱨ ᱟᱹᱞᱤᱧ ᱵᱮᱱ?
ᱦᱮᱻ ᱤᱧ ᱛᱤᱱᱟᱹᱜ ᱤᱧ ᱵᱟᱲᱟᱭᱟ᱾ ᱚᱱᱟ ᱟᱫᱷᱟᱨ ᱛᱮᱫᱚ ᱱᱤᱭᱟᱹᱜᱤᱧ ᱞᱟᱹᱭ ᱫᱟᱲᱮᱭᱟᱢᱟ ᱪᱩᱱᱤ ᱢᱟᱹᱡᱷᱤ ᱡᱟᱦᱟᱸ ᱤᱭᱟᱹ ᱵᱟᱵᱟᱣᱟᱜ ᱧᱩᱛᱩᱢ ᱠᱟᱱᱟ ᱟᱨ ᱥᱩᱢᱤ ᱢᱩᱨᱢᱩ ᱜᱚᱜᱚᱣᱟᱜ ᱧᱩᱛᱩᱢ ᱫᱚ ᱠᱟᱱᱟ᱾
ᱦᱳᱭ ᱟᱪᱪᱷᱟ ᱦᱮᱸ ᱫᱤᱥᱟᱹ ᱫᱚᱼᱼ ᱛᱟᱦᱮᱸ ᱞᱮᱱ ᱜᱮ ᱟᱫᱚ ᱩᱱᱟᱹᱜ ᱫᱚ ᱢᱟᱱᱮ ᱵᱟᱝ ᱤᱭᱟᱹᱜ ᱠᱟᱱ ᱛᱟᱦᱮᱱᱟᱜ ᱚᱱᱟ ᱫᱚ,
ᱦᱮᱸᱼᱼ
ᱦᱚᱢ
ᱮ ᱫᱟᱫᱟ ᱛᱟᱦᱞᱮ ᱚᱱᱛᱮ ᱟᱯᱮ ᱥᱮᱫ ᱫᱚᱼᱼ ᱚᱱᱠᱟ ᱡᱟᱦᱟᱱᱟᱜ ᱫᱟᱨᱮ ᱠᱚ ᱢᱮᱱᱟᱜ ᱟᱥ ᱵᱟᱹᱱᱩᱜᱼᱟ ᱡᱮᱭᱮᱥᱮ ᱯᱷᱚᱞ ᱨᱮᱱᱟᱜ ᱫᱟᱨᱮ ᱠᱚᱼᱼ
ᱦᱚᱞᱞᱟ ᱫᱟᱨᱮ ᱠᱚᱞᱛᱮ ᱵᱚᱞᱛᱮ ᱫᱚᱚ ᱟᱵᱚ ᱟᱵᱚ ᱴᱷᱮᱡ ᱫᱚ ᱱᱚᱝ ᱠᱟ ᱪᱮᱫ ᱞᱮᱠᱟ ᱛᱟᱦᱮᱱᱟ ᱩᱞ ᱫᱟᱨᱮ, ᱠᱩᱫ ᱫᱟᱨᱮ ᱚᱱᱠᱟᱱ ᱠᱚᱜᱮ ᱛᱟᱦᱮᱱᱟ ᱟᱵᱚ ᱴᱷᱮᱡ ᱫᱚ᱾
ᱥᱮ ᱡᱟᱦᱟᱸ ᱠᱚ ᱫᱤᱥᱚᱢ ᱥᱮᱫ ᱫᱚ ᱵᱟᱹᱱᱩᱜᱼᱟ ᱥᱮ
ᱵᱟᱹᱱᱩᱜᱼᱟ ᱦᱮᱸ
ᱦᱮᱸ ᱛᱚ ᱚᱱᱟᱜᱮ ᱠᱩᱞᱤ ᱵᱟᱰᱟᱭ ᱥᱟᱱᱟᱭᱤᱫᱤᱧ ᱠᱟᱱᱟ᱾ ᱡᱮ ᱪᱮᱫ ᱠᱚ ᱢᱮᱱᱟᱜᱼᱟ ᱵᱟᱹᱱᱩᱜᱼᱟ᱾
ᱟᱨ ᱢᱤᱫᱴᱮᱱ ᱢᱟᱨᱟᱝ ᱡᱟᱹᱥᱛᱤ ᱫᱚ ᱱᱚᱛᱮ ᱫᱚ ᱯᱨᱚᱵᱞᱮᱢ ᱢᱮᱱᱟᱜ ᱟᱠᱟᱫᱟ ᱡᱮ ᱥᱟᱨᱡᱚᱢ ᱫᱟᱨᱮ ᱫᱚ ᱵᱟᱹᱱᱩᱜ ᱠᱟᱫᱟ᱾ ᱦᱮᱸ ᱦᱮᱸ ᱚᱱᱟᱜᱮᱼᱼ
ᱵᱟ ᱟᱞᱮᱥᱮᱫ ᱫᱚ ᱥᱟᱨᱡᱚᱢ ᱫᱟᱨᱮ ᱦᱚᱸ ᱢᱮᱱᱟᱜ ᱜᱮᱭᱟ ᱫᱟ ᱦᱩᱸ ᱛᱚ ᱟᱵᱮᱱ ᱫᱟᱫᱟ ᱟᱢᱫᱚ ᱪᱮᱫ ᱠᱚᱢ ᱪᱤᱠᱟᱹ ᱵᱟᱲᱟᱭ ᱛᱟᱦᱮᱱᱟ ᱠᱟᱹᱢᱤ ᱠᱚ ᱯᱟᱲᱦᱟᱜ ᱠᱚᱼᱼ
ᱵᱟᱝᱼᱟ ᱚᱱᱟ ᱠᱚ ᱫᱚ ᱵᱟᱝ ᱪᱮᱫ ᱦᱚᱸ
ᱦᱮᱸ ᱛᱚᱼᱼ ᱟᱻ ᱦᱮᱸ ᱜᱚᱝᱠᱮ ᱞᱟᱹᱭ ᱢᱮ?
ᱛᱟᱦᱚᱞᱮ ᱚᱱᱛᱮ ᱫᱚ ᱵᱟᱦᱟ ᱥᱚᱦᱚᱨᱟᱭ ᱠᱚᱫᱚ ᱦᱩᱭ ᱵᱟᱲᱟᱜ ᱠᱟᱱᱟ ᱥᱮ ᱵᱟᱝ?
ᱦᱮᱸ ᱦᱩᱭᱩᱜ ᱛᱟᱦᱮᱱ ᱜᱮᱭᱟ᱾
ᱚᱻ
ᱟᱨ ᱫᱟᱫᱟ ᱟᱯᱮ ᱡᱮᱼᱼ ᱥᱮ ᱡᱟᱦᱟᱱᱟᱜ ᱪᱮᱫ ᱠᱚᱯᱮ ᱪᱮᱠᱟᱭ ᱛᱟᱦᱮᱱᱟ᱾ ᱢᱚᱱᱮ ᱠᱚ ᱵᱟᱹᱲᱤᱡ ᱵᱩᱡᱷᱟᱹᱣ ᱞᱮᱱᱠᱷᱟᱡ ᱡᱟᱦᱟᱱᱟᱜ ᱤᱱᱠᱟ ᱜᱟᱛᱮᱼᱼ ᱮᱵᱟᱝ ᱫᱟᱬᱟ ᱵᱟᱲᱟᱭ ᱪᱟᱞᱟᱜ,
ᱵᱟᱝᱼᱟ ᱚᱱᱟ ᱠᱚᱫᱚ ᱪᱮᱫ ᱦᱚᱸ ᱵᱟᱝ ᱢᱟᱱᱮ ᱵᱟᱹᱲᱤᱡ ᱞᱮᱠᱟᱱ ᱫᱚᱼᱼ ᱚᱠᱟᱞᱮᱠᱟ ᱱᱚᱣᱟ ᱠᱚᱨᱮᱜᱮ ᱛᱟᱦᱮᱸ ᱦᱩᱭᱩᱜᱼᱟ᱾
ᱨᱮ ᱡᱟᱦᱟᱸ ᱤᱭᱟᱹ ᱵᱟᱹᱵᱩ ᱛᱟᱠᱚ ᱡᱟᱦᱟᱱᱟᱜ ᱵᱟᱝ ᱠᱚ ᱜᱟᱛᱮᱜ ᱛᱟᱦᱮᱱᱟ ᱡᱮᱭᱥᱮᱼᱼ ᱟᱞᱮ ᱥᱮᱫ ᱫᱚ ᱱᱤᱝᱠᱟᱹ ᱦᱩᱭᱩᱜ ᱛᱟᱦᱮᱱᱟ ᱥᱮ ᱫᱷᱤᱱᱟᱹᱱ ᱵᱮᱞᱟ ᱥᱮᱼᱼ ᱥᱮ ᱟᱞᱮ ᱡᱟᱦᱟᱸ ᱵᱟᱹᱵᱩ ᱛᱟᱠᱚ ᱢᱮᱱᱟᱜ ᱠᱚᱣᱟ ᱫᱟᱫᱟ ᱛᱟᱠᱚ ᱟᱞᱮ ᱵᱮᱴᱵᱚᱞ ᱞᱮ ᱠᱷᱮᱞ ᱛᱟᱦᱮᱱᱟ ᱡᱚᱛᱚ ᱠᱚ ᱢᱤᱞᱟᱹᱣ ᱠᱟᱛᱮᱫ ᱜᱮᱼᱼ ᱟᱨ ᱛᱷᱚᱲᱟ ᱜᱟᱱ ᱢᱚᱸᱡᱽ ᱧᱚᱜ ᱛᱮ ᱟᱞᱮ ᱞᱮ ᱪᱮᱫ ᱞᱮᱠᱷᱟᱡ ᱛᱚ ᱟᱰᱮ ᱴᱚᱞᱟ ᱠᱚᱨᱮᱱ ᱜᱤᱫᱽᱨᱟᱹ ᱠᱚ ᱥᱟᱶ ᱤᱭᱟᱹᱞᱮ ᱦᱟᱛᱟᱣ ᱛᱟᱦᱮᱱᱟ ᱵᱷᱟᱜᱽ ᱞᱮ ᱦᱟᱛᱟᱣ ᱛᱟᱦᱮᱱᱟ ᱡᱮ ᱠᱷᱮᱞ ᱟᱵᱩᱱ ᱾ ᱚᱱᱟᱨᱮ ᱛᱷᱚᱲᱟ ᱜᱟᱱ ᱯᱚᱭᱥᱟ ᱞᱮᱠᱩ ᱫᱚᱦᱚ ᱠᱟᱛᱮᱫ ᱾ ᱩᱝᱠᱟ ᱟᱯᱮ ᱥᱮᱫ ᱯᱷᱩᱴᱵᱚᱞ ᱠᱚ ᱡᱟᱦᱟᱱᱟᱜ ᱠᱚ ᱠᱷᱮᱞ ᱛᱟᱦᱮᱱᱟᱯᱮ ᱥᱮ ᱵᱟᱝ?
ᱦᱮᱸ ᱚᱝᱠᱟ ᱫᱚ ᱠᱷᱮᱞ ᱫᱚ ᱦᱩᱭᱩᱜ ᱜᱮᱭᱟ ᱟᱨ ᱚᱱᱟ ᱥᱚᱨᱤᱨ ᱥᱟᱥᱛᱷᱚ ᱛᱷᱚᱲᱟ ᱛᱟᱦᱮᱱ ᱛᱟᱵᱩᱱᱟ ᱚᱱᱟ ᱞᱟᱹᱜᱤᱫ ᱠᱷᱮᱞᱳ ᱠᱚᱫᱚ ᱛᱟᱦᱮᱱ ᱦᱩᱭᱩᱜ ᱜᱮᱭᱟ ᱾
ᱦᱮᱸ ᱛᱚ ᱟᱞᱮ ᱦᱚᱸ ᱚᱱᱟ ᱠᱚ ᱞᱟᱹᱜᱤᱫ ᱜᱮᱞᱮ ᱠᱷᱮᱞ ᱵᱟᱲᱟᱭ ᱛᱟᱦᱮᱱᱟ ᱾
ᱚ, ᱛᱟᱦᱞᱮ ᱱᱤᱛᱚᱜ ᱫᱚ ᱛᱟᱦᱞᱮ
ᱢᱩᱪᱟᱹᱫ ᱢᱟᱦᱟᱸ ᱱᱤᱛ ᱫᱚ ᱤᱭᱟᱹ ᱱᱚᱛᱮ ᱴᱟᱺᱰᱤ ᱥᱮᱫ ᱫᱟᱬᱟ ᱵᱟᱲᱟᱧ ᱦᱮᱡ ᱠᱟᱱᱟ ᱾ ᱡᱟ ᱵᱟᱝ ᱫᱟᱹᱛᱟᱹᱱᱤ ᱠᱚ ᱟᱨ ᱚᱱᱟ ᱠᱚᱜᱮ ᱠᱷᱮᱛ ᱠᱚ ᱾ ᱛᱷᱚᱲᱟ ᱧᱮᱞ ᱵᱟᱲᱟᱣᱟᱜ ᱠᱟᱱᱟᱹᱧ ᱾
ᱫᱟᱹᱛᱟᱹᱱᱤ ᱫᱚ ᱵᱨᱟᱥ ᱛᱮ ᱫᱟᱹᱛᱟᱹᱱᱤ ᱥᱮ ᱥᱟᱨᱡᱚᱢ ᱫᱟᱹᱛᱟᱹᱱᱤ ᱥᱮ ᱟᱨᱦᱚ ᱮᱴᱟᱜ ᱠᱤᱪᱷᱩ ᱫᱟᱹᱛᱟᱹᱱᱤ ᱛᱮ ᱾
ᱵᱟᱱᱟᱨ ᱛᱮᱜᱮᱫ ᱫᱟ ᱵᱟᱱᱟᱨ ᱛᱮᱜᱮ ᱫᱟᱹᱛᱟᱹᱱᱤ ᱦᱩᱭᱩᱜ ᱛᱟᱦᱮᱱᱟ ᱾ ᱟᱛᱳ ᱚᱲᱟᱜ ᱠᱚᱨᱮ ᱫᱚ ᱱᱤᱭᱟᱹ ᱵᱨᱟᱥ ᱠᱚᱛᱮ ᱫᱚ ᱵᱟᱝ ᱫᱟᱹᱛᱟᱹᱱᱤ ᱦᱩᱭᱩᱜ ᱛᱟᱦᱮᱱᱟ ᱡᱟ ᱱᱤᱢ ᱠᱩ ᱛᱟᱦᱮᱱᱟ ᱥᱟᱨᱡᱚᱢ ᱠᱚ ᱛᱟᱦᱮᱱᱟ ᱾ ᱚᱱᱟ ᱠᱚᱛᱮ ᱜᱮ ᱾
ᱦᱳᱭ,
ᱫᱟᱫᱟ ᱟᱭᱢᱟ ᱞᱟᱝ ᱜᱟᱞᱢᱟᱨᱟᱣ ᱠᱮᱫᱟ ᱥᱚᱢᱚᱭ ᱦᱚᱸ ᱦᱩᱭᱮᱱ ᱛᱟᱞᱟᱝᱼᱟ ᱾ ᱢᱟ ᱛᱚᱵᱮ ᱤᱱᱠᱟ ᱜᱤ ᱢᱩᱪᱟᱹᱫ ᱢᱟᱦᱟᱸ ᱨᱮ ᱢᱤᱫ ᱫᱷᱟᱣ ᱡᱚᱦᱟᱨ ᱾
ᱦᱮᱸ ᱥᱟᱹᱜᱩᱱ ᱡᱚᱦᱟᱨ ᱦᱮᱸ ᱴᱷᱤᱠ ᱾